ᱟᱸᱡᱚᱢᱚᱜ ᱠᱟᱱᱟ ᱤᱧᱟᱜ ᱨᱚᱲ
ᱦᱮᱞᱳ
ᱟᱸᱡᱚᱢᱚᱜ ᱠᱟᱱᱟ ᱤᱧᱟᱹᱜ ᱨᱚᱲ
ᱦᱮ ᱟᱸᱡᱚᱢᱚᱜ
ᱦᱩᱸᱻ ᱛᱟᱦᱞᱮ ᱞᱟᱹᱭ ᱢᱮ
ᱦᱮ ᱢᱮ ᱵᱚᱞᱛᱮ ᱱᱮᱛᱟᱨ ᱪᱟᱥ ᱫᱤᱱ ᱢᱟᱱᱮ ᱛᱤᱱᱟᱹᱜ ᱵᱚᱭᱦᱟ ᱵᱟᱝ ᱞᱟᱹᱭ ᱞᱮᱫᱟ
ᱵᱚᱭᱦᱟ ᱫᱚ ᱵᱟᱨ ᱵᱚᱭᱦᱟ ᱟᱹᱞᱤᱧ ᱤᱧ ᱢᱤᱱᱟᱹᱧᱟ ᱟᱨ ᱢᱟᱨᱟᱝ ᱫᱟ ᱢᱤᱫᱴᱮᱱ ᱢᱮᱱᱟᱭᱟ
ᱫᱟᱫᱟ
ᱟᱨ ᱦᱮᱸ ᱟᱨ ᱛᱟᱦᱚᱞᱮ ᱟᱯᱮ ᱫᱚ ᱛᱤᱱᱟᱹᱜ ᱵᱚᱭᱦᱟ
ᱯᱮᱻ ᱯᱮ ᱵᱚᱭᱦᱟ ᱫᱤᱫᱤ ᱢᱮᱱᱟᱭᱟ ᱢᱤᱫᱴᱟᱹᱝ ᱵᱳᱱ ᱢᱮᱱᱟᱭᱟ
ᱦᱮᱸ
ᱛᱟᱞᱟ ᱨᱮ
ᱦᱮᱸ ᱦᱮᱸ
ᱛᱟᱦᱞᱮ ᱟᱹᱛᱳ ᱫᱤᱥᱚᱢ ᱠᱚ ᱪᱟᱞᱟᱣ ᱞᱮᱱᱠᱷᱟᱱ ᱦᱳᱲᱳ ᱨᱚᱦᱚᱭ ᱠᱚᱫᱚᱢ ᱪᱟᱞᱟᱜ ᱛᱟᱦᱮᱱᱟ ᱥᱮ ᱵᱟᱝ
ᱦᱮᱸ ᱟᱹᱛᱳ ᱫᱤᱥᱚᱢ ᱦᱳᱲᱳ ᱨᱚᱦᱚᱭ ᱠᱚᱫᱚᱧ ᱥᱮᱬᱟ ᱟᱠᱟᱫᱟ ᱵᱟᱝ ᱫᱚ ᱵᱟᱹᱧ ᱞᱟᱹᱭᱟ ᱟᱫᱚ ᱟᱹᱛᱳ ᱫᱤᱥᱚᱢ ᱪᱟᱞᱟᱣ ᱞᱮᱱᱠᱷᱟᱱ ᱢᱤᱫ ᱫᱤᱱ ᱵᱟᱹᱨᱥᱤᱧ ᱜᱟᱹᱱᱤᱧ ᱪᱟᱜᱼᱟ ᱦᱮᱸ ᱥᱮ ᱟᱫᱚ ᱪᱟᱞᱟᱣ ᱫᱚᱧ ᱪᱟᱞᱟᱜᱼᱟ ᱟᱨ ᱛᱟᱨᱯᱚᱨ ᱟᱢᱜᱮ ᱪᱟᱞᱟᱜ ᱟᱢ ᱟᱢ ᱪᱟᱞᱟᱜ ᱟᱢ ᱵᱟᱝ
ᱦᱳᱭ ᱢᱟᱱᱮ ᱱᱮᱠᱟᱱ ᱦᱚᱲᱢᱟ ᱟᱹᱛᱳ ᱫᱤᱥᱚᱢ ᱨᱮᱜᱮ ᱵᱟᱡᱟᱨ ᱴᱟᱣᱩᱱ ᱦᱮᱞᱟᱜ ᱦᱩᱭᱩᱜ ᱛᱟᱦᱮᱱᱟ ᱠᱟᱹᱢᱤ ᱠᱚ ᱤᱫᱤ ᱠᱟᱛᱮᱫ ᱮ ᱮᱢᱱᱤ ᱡᱮᱢᱚᱱ ᱵᱤᱰᱤᱭᱳ ᱥᱩᱴ ᱠᱚ ᱪᱟᱞᱟᱜ ᱛᱟᱦᱮᱱᱤᱧ ᱟᱫᱚ
ᱦᱩᱸ
ᱱᱮᱛᱟᱨ ᱫᱤᱱ ᱫᱚ ᱡᱮᱢᱚᱱ ᱴᱨᱟᱠᱴᱟᱨ ᱪᱟᱹᱞᱩᱭ ᱦᱩᱭᱩᱜ ᱛᱟᱦᱮᱸᱱᱟ ᱪᱟᱥ ᱨᱮ
ᱦᱮᱸ
ᱟᱯᱮᱥᱮᱱ ᱫᱚ ᱪᱮᱫ ᱛᱮ ᱱᱟᱦᱮᱞ ᱛᱮᱠᱚ ᱥᱤᱭᱫᱟ ᱥᱮ ᱴᱟᱠᱴᱟᱨ ᱛᱮ
ᱟᱞᱮ ᱥᱮᱫ ᱫᱚ ᱱᱟᱦᱮᱞ ᱢᱮᱱᱛᱮᱮᱫᱚ ᱞᱟᱦᱟ ᱛᱮᱫᱚ ᱞᱟ ᱧᱮᱞ ᱠᱟᱫᱤᱧ ᱱᱟᱦᱮᱞ ᱛᱮᱜᱮᱠᱚ ᱥᱤᱭᱮᱫ ᱛᱟᱦᱮᱸᱱᱟ ᱟᱨ ᱱᱮᱛᱟᱨ ᱫᱚ ᱰᱟᱠᱛᱟᱨ ᱠᱚ ᱩᱰᱩᱠ ᱠᱟᱛᱮᱫ ᱥᱮ ᱟᱫᱚ ᱱᱟᱦᱮᱞ ᱛᱮᱫᱚ ᱵᱟᱠᱚ ᱥᱤᱭᱫᱟ ᱚᱠᱚᱭ ᱜᱮ ᱟᱨ ᱟᱯᱮ ᱥᱮᱫ ᱫᱚ ᱛᱟᱦᱚᱞᱮ ᱱᱟᱦᱮᱞ ᱥᱮ ᱴᱟᱠᱴᱟᱨ ᱛᱮ?
ᱟᱞᱮᱥᱮᱱ ᱫᱚ ᱱᱟᱦᱮᱞ ᱫᱚ ᱟᱞᱮ ᱛᱚ ᱟᱞᱮ ᱟᱛᱳ ᱨᱮ ᱮᱠᱥᱚ ᱪᱮᱛᱟᱱ ᱚᱲᱟᱜ ᱢᱮᱱᱟᱜᱼᱟ ᱡᱟᱦᱟᱸ ᱯᱚᱨᱤᱵᱟᱨ ᱢᱚᱴᱟᱢᱩᱴᱤ ᱫᱮᱲᱥᱚ ᱜᱟᱱ ᱦᱩᱭᱩᱜᱼᱟ ᱛᱟᱨ ᱢᱚᱫᱽᱫᱷᱮ ᱦᱳᱭᱛ ᱛᱚ ᱛᱤᱱᱟᱹᱜ ᱮᱢ ᱧᱟᱢᱟ ᱫᱚᱥᱴᱤ ᱱᱟᱦᱮᱞᱮᱢ ᱧᱟᱢᱟ ᱮᱠᱷᱚᱱ ᱥᱩᱵ ᱴᱮᱠᱴᱟᱨ ᱛᱮᱜᱮ ᱠᱚ ᱪᱟᱥᱟ
ᱟᱪᱪᱷᱟ
ᱵᱪ ᱟᱯᱮ ᱟ ᱟᱹᱛᱩ ᱫᱤᱥᱚᱢ ᱫᱚ ᱛᱤᱱᱟᱹᱜ ᱯᱚᱨᱤᱵᱟᱱ ᱨᱮᱱᱟᱜ ᱡᱟᱦᱟᱸ ᱟᱛ ᱫᱚ
ᱟᱞᱮ ᱢᱮᱱᱟᱜᱼᱟ ᱟᱞᱮ ᱟᱛᱳ ᱫᱚ ᱩᱱᱟᱹᱜ ᱫᱚ ᱵᱟᱝᱢ ᱡᱟᱢ ᱟᱠᱟᱫᱟ ᱢᱤᱫ ᱥᱚ ᱦᱮᱸᱥᱮ ᱚᱱᱠᱟ ᱫᱚ ᱵᱟᱝ ᱟᱞᱮ ᱫᱚ ᱚᱱᱠᱟ ᱥᱳᱛᱛᱳᱨ ᱥᱳᱛᱛᱳᱨ ᱥᱳᱛᱛᱳᱨ ᱜᱟᱱ ᱚᱱᱟ ᱚᱲᱟᱜ ᱦᱩᱭᱩᱜᱼᱟ ᱦᱳᱭᱛᱳ ᱞᱮᱠᱷᱟ ᱞᱮᱠᱷᱟᱱ ᱩᱱᱟᱹᱜ ᱜᱤᱧ ᱧᱮᱞ ᱠᱟᱫᱟ ᱞᱟᱦᱟ ᱛᱮᱫᱚ ᱯᱚᱧᱪᱟᱥᱴᱤ ᱜᱟᱱ ᱛᱟᱦᱮᱸ ᱠᱟᱱᱟ, ᱟᱨ ᱱᱮᱛᱟᱨ ᱫᱚ ᱵᱟᱹᱲᱛᱤ ᱠᱟᱱᱟ᱾ ᱥᱳᱛᱛᱚᱨ ᱜᱮ ᱥᱟᱵ ᱠᱟᱜ ᱢᱮ
ᱚ ᱟᱨ ᱟᱹᱛᱩ ᱫᱚ ᱪᱮᱫᱠᱟ ᱠᱟ ᱱᱚᱝᱠᱟ ᱡᱮᱢᱚᱱ ᱟᱞᱮ ᱱᱟᱠᱷᱟ ᱫᱚ ᱡᱷᱟᱹᱞ ᱡᱷᱟᱹᱞ ᱠᱩᱞᱦᱤ ᱡᱟᱦᱟᱸᱥᱮᱱ ᱜᱮ ᱠᱤ ᱟᱨᱚ ᱱᱚᱝᱠᱟ ᱠᱩᱞᱦᱤ ᱤᱫᱤ ᱠᱟᱫᱟ ᱠᱚ, ᱟᱨ ᱟᱯᱮᱥᱮᱱ ᱫᱚ ᱪᱮᱫ ᱞᱮᱠᱟ ᱢᱟᱱᱮ ᱠᱩᱞᱦᱤ ᱥᱮ ᱦᱟᱸᱰᱮ ᱱᱟᱰᱮ ᱚᱲᱟᱜ?
ᱟᱞᱮ ᱥᱮᱫ ᱫᱚ ᱠᱩᱞᱦᱤ ᱫᱚ ᱵᱟᱝ ᱟᱯᱮ ᱡᱮᱢᱚᱱᱮᱢ ᱢᱮᱱ ᱠᱮᱫᱟᱮ ᱠᱩᱞᱦᱤ ᱦᱮᱸᱥᱮ ᱠᱩᱞᱦᱤ ᱦᱟᱱᱟ ᱫᱷᱟᱨᱮ ᱱᱚᱣᱟ ᱫᱥᱜ ᱦᱟᱱᱟ ᱥᱟᱜ ᱱᱚᱣᱟ ᱚᱲᱟᱜ ᱦᱮᱸᱥᱮ ᱟᱨ ᱟᱞᱮ ᱫᱚ ᱚᱱᱠᱟ ᱫᱚ ᱵᱟᱝ ᱟᱞᱮ ᱫᱚ ᱛᱟᱞᱟ ᱛᱟᱞᱟ ᱫᱚ ᱦᱚᱨ ᱛᱟᱦᱮᱱᱟ ᱦᱮᱸᱥᱮ ᱟᱨ ᱟᱞᱮ ᱫᱚ ᱦᱟᱱᱮ ᱰ ᱮ ᱚᱲᱟᱜ ᱛᱟᱞᱮ ᱚᱱᱠᱟ ᱠᱩᱞᱦᱤ ᱠᱩᱞᱦᱤ ᱛᱮᱫᱚ ᱚᱱᱠᱟ ᱫᱚ ᱵᱟᱝ ᱠᱟᱱ ᱛᱟᱞᱮᱭᱟ!
ᱟᱫᱚ ᱚᱠᱟᱴᱟᱜ ᱛᱮ ᱵᱷᱟᱞᱤᱢ ᱢᱮᱛᱟᱜᱼᱟ ᱡᱮ ᱱᱚᱜᱼᱚᱭ ᱵᱟᱱᱟᱨ ᱫᱷᱟᱨᱮ ᱚᱲᱟᱜ ᱛᱟᱦᱮᱱᱟ ᱛᱟᱞᱟᱨᱮ ᱠᱩᱞᱦᱤ ᱚᱱᱟᱜᱮ ᱵᱷᱟᱞᱤᱭᱟ ᱥᱮ ᱦᱟᱸᱰᱮ ᱱᱟᱰᱮ ᱟᱯᱮᱥᱮᱫ ᱡᱟᱦᱟᱸ ᱚᱱᱠᱟᱛᱮ ᱵᱷᱟᱹᱞᱤ
ᱟᱫᱚ ᱤᱧ ᱫᱚ ᱠᱩᱞᱦᱤ ᱜᱮ ᱢᱚᱸᱡᱽ ᱜᱮ ᱧᱮᱞᱚᱜᱼᱟ ᱤᱧ ᱫᱩᱧ ᱞᱟᱹᱭᱟ ᱡᱟᱹᱱᱤᱡ ᱠᱷᱟᱱ ᱠᱟᱨᱚᱱ ᱧᱮᱞ ᱵᱟᱲᱟ ᱠᱟᱹᱫᱟᱹᱧ ᱥᱮ ᱦᱮᱸ ᱠᱩᱞᱦᱤ ᱠᱩᱞᱦᱤ ᱫᱷᱟᱨᱮ ᱦᱟᱱᱟᱥᱟᱜ ᱱᱚᱣᱟᱥᱟᱜ ᱚᱲᱟᱜ ᱦᱮᱸᱥᱮ ᱟᱹᱰᱤ ᱢᱚᱸᱡᱽ ᱧᱮᱞᱚᱜᱼᱟ ᱟᱨᱠᱤ ᱟᱨ᱾ ᱟᱨ ᱟᱞᱮ ᱥᱮᱫ ᱫᱚ ᱚᱱᱠᱟ ᱫᱚ ᱵᱟᱝ ᱟᱞᱮ ᱥᱮᱫ ᱫᱚ ᱦᱟᱸᱰᱮ ᱱᱟᱰᱮ ᱚᱲᱟᱜ ᱛᱚ ᱦᱮᱸ ᱥᱮ᱾ ᱩᱱᱟᱹᱜ ᱢᱚᱸᱡᱽ ᱫᱚ ᱵᱟᱝ ᱧᱮᱞᱚᱜᱼᱟ ᱟᱨᱠᱤ ᱟᱫᱚ ᱤᱧ ᱫᱩᱧ ᱞᱟᱹᱭᱫᱟ ᱠᱩᱞᱦᱤ ᱠᱩᱞᱦᱤ ᱜᱮ ᱢᱚᱱᱮᱦᱚᱭ ᱵᱮᱥᱟ ᱥᱮ ᱟᱢ ᱪᱮᱫ ᱮᱢ ᱞᱟᱹᱭᱟ?
ᱦᱮᱸ ᱤᱧ ᱦᱚᱸ ᱢᱟᱱᱮ ᱠᱩᱞᱦᱤ ᱜᱤᱧ ᱠᱩᱥᱤᱭᱟᱜ ᱛᱟᱦᱮᱱᱟ ᱟᱫᱚ ᱠᱟᱨᱚᱱ ᱟᱯᱮ ᱚᱱᱛᱮᱧ ᱪᱟᱞᱟᱣ ᱟᱠᱟᱱᱟ ᱟᱫᱚ ᱦᱟᱸᱰᱮ ᱱᱟᱰᱮ ᱚᱲᱟᱜ ᱦᱚᱛᱮᱫ ᱛᱮ ᱢᱟᱱᱮ ᱟᱪᱪᱷᱟ ᱨᱟᱹᱥᱠᱟᱹ ᱵᱟᱝ ᱵᱩᱡᱩᱜ ᱛᱟᱦᱮᱱᱟ ᱡᱟᱦᱟᱱᱟᱜ ᱦᱩᱭ ᱵᱟᱯᱞᱟ ᱥᱮ ᱯᱚᱨᱚᱵᱽ᱾ ᱯᱟᱞᱤ ᱜᱮ ᱪᱟᱞᱟᱣ ᱞᱮᱱᱠᱷᱟᱱ ᱟᱪᱪᱷᱟ ᱨᱟᱹᱥᱠᱟᱹ ᱵᱟᱝ ᱵᱩᱡᱩᱜ ᱛᱟᱦᱮᱱᱟ ᱢᱟᱱᱮ ᱡᱟᱦᱟᱸ ᱫᱚ ᱟ ᱚᱲᱟᱜ ᱢᱩᱫᱽᱨᱮ ᱯᱚᱨᱚᱵᱽ ᱯᱟᱹᱞᱤ ᱦᱩᱭᱩᱜ ᱠᱟᱱ ᱞᱮᱠᱟ ᱵᱩᱡᱩᱜᱼᱟ᱾
ᱦᱩᱸ ᱦᱸ ᱚᱱᱠᱟᱜᱮ
ᱦᱮᱸᱥᱮ ᱵᱟᱝ
ᱢᱮᱱᱠᱷᱟᱱ ᱟᱯᱮ ᱥᱮᱫ ᱜᱮ ᱵᱮᱥ ᱤᱧᱦᱚᱸ ᱟᱯ ᱥᱮᱫ ᱤᱧ ᱪᱟᱞᱟᱣ ᱵᱟᱲᱟ ᱟᱠᱟᱱᱟ ᱵᱟᱯᱞᱟ ᱚᱲᱟᱜ ᱠᱚᱨᱮ ᱦᱮᱸᱥᱮ ᱡᱟᱦᱟᱱᱟᱜ ᱜᱮ ᱡᱟᱦᱟᱱᱟᱜ ᱯᱟᱛᱟ ᱠᱚ ᱦᱩᱭᱩᱜᱼᱟ ᱦᱮᱸ ᱥᱮ ᱟᱫᱚ ᱪᱟᱞᱟᱣ ᱵᱟᱲᱟ ᱟᱠᱟᱱ ᱜᱤᱭᱟᱹᱧ ᱟᱫᱚ ᱟᱹᱰᱤ ᱢᱚᱸᱡᱽ ᱜᱤᱧ ᱟᱹᱭᱠᱟᱹᱣ-ᱟ ᱟᱨᱠᱤ ᱟᱯᱮ ᱥᱮᱫ ᱫᱚ᱾
ᱦᱩᱸ
ᱦᱩᱸ
ᱩᱸ ᱛᱚᱵᱮ ᱱᱚᱛᱮ ᱫᱚ ᱛᱤᱱ ᱥᱟᱺᱜᱤᱧ ᱮᱢ ᱦᱮᱡ ᱟᱠᱟᱱᱟ ᱢᱟᱱᱮ ᱵᱟᱸᱠᱩᱲᱟ ᱫᱚ ᱚᱠᱟ ᱡᱟᱭᱜᱟᱢ ᱦᱮᱡ ᱞᱮᱱᱟ?
ᱚᱱᱛᱮ ᱪᱟᱞᱟᱣ ᱠᱟᱹᱱᱟᱹᱧ ᱦᱟᱱᱛᱮ ᱚᱱᱛᱮ ᱵᱟᱸᱠᱩᱲᱟ ᱯᱟᱨᱚᱢ᱾
ᱟᱛᱩ
ᱟᱛᱩ ᱫᱚ ᱩᱱᱟᱹᱜ ᱫᱚ ᱵᱟᱹᱧ ᱞᱟᱹᱭ ᱫᱟᱲᱮᱭᱟᱜ ᱠᱟᱱᱟ ᱢᱮᱱᱠᱷᱟᱱ ᱦᱮ ᱚᱱᱟ ᱡᱟᱦᱟᱸ ᱫᱚ ᱟᱨ ᱴᱨᱮᱱ ᱛᱮ ᱪᱟᱞᱟᱣ ᱦᱩᱭ ᱞᱮᱱᱟ ᱛᱚ ᱦᱮᱸᱥᱮ ᱟᱫᱚ ᱚᱸᱻ ᱴᱨᱮᱱ ᱛᱮ ᱪᱟᱞᱟᱣ ᱦᱩᱭ ᱞᱮᱱᱠᱷᱟᱱᱮ ᱪᱷᱟᱛᱱᱟ ᱨᱮ ᱟᱬᱜᱚ ᱦᱩᱭ ᱠᱟᱱᱟ᱾
ᱚ ᱚᱠᱟ ᱥᱴᱮᱥᱚᱱ ᱯᱮ ᱟᱬᱜᱚ ᱞᱮᱱᱟ?
ᱪᱷᱟᱛᱱᱟ
ᱪᱷᱟᱛᱱᱟ, ᱪᱷᱟᱛᱱᱟ ᱠᱷᱟᱱ ᱢᱟ ᱟᱞᱮ ᱥᱩᱨ ᱨᱮᱜᱮ ᱯᱮ ᱦᱮᱡ ᱞᱮᱱ᱾
ᱦᱮᱸ ᱟᱫᱚ ᱩᱱ ᱪᱟᱞᱟᱣ ᱦᱩᱭ ᱞᱮᱱᱟ ᱟᱫᱚ ᱫᱤᱱ ᱫᱤᱱᱟᱹᱢ ᱛᱚ ᱵᱟᱝ ᱪᱟᱞᱟᱣ ᱦᱩᱭᱩᱜᱼᱟ ᱚᱱᱟ ᱫᱟᱬᱟᱱ ᱫᱟᱬᱟᱱ ᱱᱟᱥᱮᱱᱟᱜ ᱪᱟᱞᱟᱣ ᱦᱩᱭ ᱞᱮᱱᱟ᱾
ᱚᱻ
ᱦᱩᱸ
ᱦᱳᱭᱻᱛᱚ ᱚᱠᱟᱨᱮ
ᱦᱮᱸ
ᱟᱨ ᱛᱟᱦᱞᱮ ᱱᱚᱣᱟ ᱱᱟᱦᱮᱞ ᱠᱚᱫᱚᱢ ᱧᱮᱞ ᱛᱤᱭᱟᱹᱜ ᱠᱟᱫᱟ᱾ ᱰᱷᱤᱝᱠᱤ?
ᱦᱮᱸ, ᱰᱷᱤᱝᱠᱤ ᱟᱞᱮ ᱴᱷᱮᱱ ᱛᱟᱦᱮᱸ ᱠᱟᱱᱟ᱾ ᱟᱞᱮ ᱚᱲᱟᱜ ᱨᱮᱜᱮ ᱢᱤᱫᱴᱟᱝ ᱟᱨ ᱥᱮᱫᱟᱭ ᱨᱮ, ᱛᱚᱠᱷᱚᱱ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱦᱮᱸ ᱥᱮ᱾ ᱩᱱ ᱛᱟᱦᱮᱸ ᱠᱟᱱᱟ ᱰᱷᱤᱝ ᱼᱠᱤ ᱨᱮᱧ ᱤᱭᱟᱹ ᱮᱫ ᱛᱟᱦᱮᱸ ᱱᱟᱧ ᱢᱟᱱᱮ ᱟᱫᱚ ᱛᱚᱠᱷᱚᱱ ᱜᱤᱫᱽᱨᱟᱹ ᱛᱚ᱾ ᱟᱫᱚ ᱧᱮᱞᱮᱫ ᱠᱚ ᱛᱟᱦᱮᱱᱟᱹᱧ ᱟᱭᱳ ᱠᱚ ᱦᱮᱸ ᱥᱮ, ᱜᱚᱲᱚᱢ ᱵᱩᱲᱦᱤ ᱠᱚ ᱦᱮᱸ, ᱟᱨ ᱛᱚᱠᱷᱚᱱ ᱤᱭᱟᱹ ᱧᱮᱞᱮᱫ ᱛᱟᱦᱮᱸ ᱱᱟᱹᱧ ᱡᱮ ᱩᱱᱠᱩ ᱠᱚ ᱞᱮᱵᱮᱫᱟ ᱚᱱᱟ ᱦᱳᱲᱳ ᱠᱚ ᱪᱟᱣᱞᱮᱭᱟ ᱪᱟᱣᱞᱮ ᱚᱱᱟ ᱫᱚ ᱦᱚᱞᱚᱝ ᱦᱚᱸ ᱦᱳᱭᱳᱜᱼᱟ ᱦᱮᱸ ᱥᱮ ᱾ ᱟᱫᱚ ᱚᱱᱟ ᱦᱚᱛᱮᱡ ᱛᱮ ᱧᱮᱞ ᱫᱩᱧ ᱧᱮᱞ ᱠᱟᱫᱟ ᱟᱫᱚ, ᱛᱚᱠᱷᱚᱱ ᱚᱱᱟᱨᱮ ᱠᱷᱮᱞ ᱵᱟᱲᱟ ᱦᱳᱭᱳᱜ ᱠᱟᱱ ᱛᱟᱦᱮᱱᱟ ᱜᱤᱫᱽᱨᱟᱹ ᱨᱮ ᱦᱮᱸ ᱥᱮ, ᱟᱫᱚ ᱟᱢ ᱫᱚᱢ ᱧᱮᱞ ᱟᱠᱟᱫᱟ ᱥᱮ ᱵᱟᱝ?
ᱦᱮᱸ ᱧᱮᱞ ᱠᱟᱫᱟᱹᱧ ᱟᱞᱮ ᱦᱚᱸ ᱰᱷᱤᱝᱠᱤ ᱛᱟᱦᱮᱸ ᱠᱟᱱ ᱛᱟᱞᱮᱭᱟ ᱾ ᱟᱨ ᱰᱷᱤᱝᱠᱤ ᱠᱷᱚᱱ ᱜᱮ, ᱡᱚᱠᱷᱚᱱ ᱜᱮ ᱦᱳᱭᱛᱳ ᱡᱟᱦᱟᱱᱟᱜ ᱯᱚᱨᱚᱵᱽ ᱯᱟᱹᱞᱤ ᱦᱳᱭᱳᱜ ᱠᱟᱱ ᱛᱟᱦᱮᱱᱟ᱾ ᱛᱟᱦᱚᱞᱮ ᱩᱸᱻ ᱞᱟᱦᱟ ᱨᱮᱜᱮ ᱵᱩᱡ ᱦᱩᱭᱩᱜ ᱠᱟᱱ ᱛᱟᱦᱮᱱᱟ ᱡᱮ, ᱱᱤᱛᱚᱜ ᱫᱚ ᱯᱚᱨᱚᱵᱽ ᱥᱮᱴᱮᱨ ᱟᱠᱟᱱᱟ ᱢᱮᱱᱛᱮ ᱾ ᱡᱚᱠᱷᱚᱱ ᱜᱮ ᱰᱷᱤᱝᱠᱤ ᱠᱚ ᱰᱟᱜ ᱦᱤᱡᱩᱜᱼᱟ᱾ ᱠᱚ ᱦᱚᱲ ᱠᱚ ᱪᱷᱚᱸᱪ ᱥᱟᱯᱷᱟᱭ ᱟᱠᱚ᱾ ᱫᱤᱭᱮ ᱠᱚ ᱩᱱᱠᱩ ᱜᱮᱠᱚ ᱰᱷᱤᱝᱠᱤ ᱠᱚ ᱦᱩᱲᱩᱝ ᱟ ᱰᱟᱹᱦᱩᱲ ᱰᱟᱹᱦᱩᱲ ᱛᱚᱠᱷᱚᱱ ᱠᱚ ᱞᱟᱹᱭ-ᱟ᱾ ᱢᱤᱫᱴᱟᱝ ᱟᱞᱟᱫᱟ ᱢᱤᱫᱴᱟᱝ ᱨᱟᱹᱥᱠᱟᱹ ᱦᱤᱡᱩᱜᱼᱟ ᱱᱤᱛᱚᱜ ᱫᱚ ᱡᱮ ᱯᱤᱴᱷᱟᱹ ᱞᱮ ᱢᱟᱹᱨᱼᱟ ᱥᱮ ᱱᱚᱣᱟ ᱯᱚᱨᱚᱵᱽ ᱦᱤᱡᱩᱜ ᱠᱟᱱ ᱛᱟᱞᱮᱭᱟ᱾ ᱚᱱᱟ ᱢᱤᱫᱴᱟᱝ ᱨᱟᱹᱥᱠᱟᱹ ᱵᱩᱡᱩᱜ ᱠᱟᱱᱟ ᱛᱟᱦᱮᱱᱟ ᱰᱷᱤᱝᱠᱤ᱾ ᱼᱼᱠᱤ ᱛᱟᱦᱮᱱ ᱥᱚᱢᱚᱭ ᱫᱚ ᱵᱩᱡᱩᱜ ᱠᱟᱱ ᱛᱟᱦᱮᱱᱟ ᱢᱮᱫᱴᱟᱝ ᱾ ᱡᱮᱢᱚᱱ ᱫᱮᱠᱳ ᱠᱚ ᱵᱩᱡ ᱫᱟ᱾ ᱱᱚᱣᱟ ᱥᱚᱢᱚᱭ ᱫᱚ ᱦᱚᱜᱼᱚᱭ ᱵᱟᱦᱟᱜ ᱠᱟᱱᱟ ᱱᱤᱛᱚᱜ ᱫᱚ᱾ ᱱᱚᱣᱟ ᱟᱨ ᱥᱮ ᱨᱚᱠᱚᱢ ᱚᱱᱟ ᱰᱷᱤᱝᱠᱤ ᱛᱟᱦᱮᱱ ᱠᱷᱟᱡ ᱥᱟᱱᱟᱢ ᱠᱤᱪᱷᱩ ᱜᱮ ᱵᱩᱡᱩᱜ ᱠᱟᱱ ᱛᱟᱦᱮᱱᱟ᱾ ᱱᱤᱛᱚᱜ ᱫᱚ ᱱᱚᱣᱟ ᱦᱳᱭᱳᱜᱼᱟ᱾ ᱟᱞᱟᱫᱟ ᱧᱟᱢᱚᱜ ᱠᱟᱱ ᱛᱟᱦᱮᱱᱟ᱾
ᱦᱮᱸ ᱛᱟᱦᱚᱞᱮ ᱰᱷᱤᱝᱠᱤ ᱞᱟᱹᱦᱩᱫ ᱯᱤᱴᱷᱟᱹ ᱠᱚ, ᱰᱩᱢᱵᱩᱜ ᱠᱚᱢ ᱡᱚᱢ ᱵᱟᱲᱟ ᱟᱠᱟᱜ ᱜᱮᱭᱟ?
ᱦᱳᱭ ᱡᱚᱢ ᱟᱠᱟᱫᱟᱧ ᱾ ᱰᱷᱤᱝᱠᱤ ᱯᱤᱷᱟᱹ ᱫᱚ ᱟᱹᱰᱤ ᱪᱮᱦᱨᱟ ᱵᱩᱡᱩᱜ ᱛᱟᱦᱮᱱᱟ᱾ ᱟᱢᱟᱜ ᱞᱟᱹᱭ ᱫᱚ ᱪᱮᱫ ᱞᱮᱠᱟ?
ᱦᱮᱸ ᱤᱧ ᱦᱚᱸ ᱡᱚᱢ ᱫᱩᱧ ᱡᱚᱢ ᱵᱟᱲᱟ ᱟᱠᱟᱫᱟ ᱦᱮᱸ ᱥᱮ᱾ ᱟᱫᱚ ᱰᱷᱤᱝᱠᱤ ᱞᱟᱹᱦᱩᱫ ᱫᱚ ᱦᱳᱭᱛᱳ ᱥᱮᱫᱟᱭ ᱨᱤᱧ ᱡᱚᱢᱮᱫ ᱛᱟᱦᱮᱱᱟ᱾ ᱡᱚᱠᱷᱚᱱ ᱜᱤᱫᱽᱨᱟᱹ ᱚᱱᱮᱧ ᱢᱮᱱ ᱠᱮᱫ ᱡᱚᱠᱷᱚᱱ ᱛᱟᱦᱮᱸ ᱥᱟᱱᱟ ᱞᱮᱭᱟ ᱦᱮᱸ ᱥᱮ ᱟᱨ ᱱᱮᱛᱟᱨ ᱢᱟ ᱵᱟᱹᱱᱩᱜᱼᱟ᱾ ᱱᱮᱛᱟᱨ ᱫᱚ ᱦᱟᱱᱮ ᱮᱸ ᱛᱩᱠ ᱠᱚᱨᱮ ᱞᱮ ᱞᱟᱹᱦᱩᱫᱟ᱾ ᱡᱟᱦᱟᱸ ᱫᱚ ᱠᱟᱴᱷ ᱨᱮᱱᱟᱜ ᱛᱩᱠ ᱵᱟᱝ ᱢᱮᱲᱦᱮᱫ ᱨᱮᱱᱟᱜ᱾ ᱠᱟᱴ ᱨᱮᱱᱟᱜ ᱦᱚᱸ ᱛᱟᱦᱮᱸ ᱠᱟᱱᱟ᱾ ᱢᱮᱱᱠᱷᱟᱱ ᱠᱟᱴᱷ ᱨᱮᱱᱟᱜ ᱨᱮᱫᱚ ᱵᱚᱸᱜᱟ ᱵᱩᱨᱩ ᱚᱠᱛᱚ ᱨᱮᱜᱮ, ᱚᱱᱟ ᱠᱟᱴᱷ ᱨᱮᱱᱟᱜ ᱛᱩᱠ ᱨᱮ ᱫᱚᱞᱮ ᱞᱟᱹᱦᱩᱫᱟ ᱦᱮᱸ ᱥᱮ ᱟᱫᱣᱟ ᱪᱟᱣᱞᱮ ᱠᱚ᱾ ᱟᱨ ᱡᱟᱦᱟᱸ ᱫᱚ ᱯᱤᱴᱷᱟᱹ ᱦᱳᱭᱳᱜᱼᱟ, ᱡᱟᱦᱟᱸ ᱫᱚ ᱦᱳᱲᱳ ᱦᱚᱞᱚᱝ ᱨᱮᱭᱟᱜ ᱦᱮᱸ ᱥᱮ ᱚᱱᱟ ᱫᱚ᱾ ᱮᱸ ᱢᱮᱲᱦᱮᱫ ᱨᱮᱱᱟᱜ ᱛᱩᱠᱩ ᱨᱮᱜᱮ ᱞᱟᱹᱦᱩᱫ ᱠᱟᱛᱮᱜ ᱟᱫᱚ ᱯᱤᱴᱷᱟᱹ ᱵᱟᱲᱟ ᱦᱳᱭᱳᱜᱼᱟ, ᱟᱹᱰᱤ ᱢᱚᱸᱡᱽ ᱤᱧ ᱟᱹᱭᱠᱟᱹᱣᱟ ᱤᱧᱦᱚᱸ ᱡᱚᱢ ᱵᱟᱲᱟ ᱨᱮ᱾
ᱦᱮᱸ ᱯᱤᱴᱷᱟᱹ, ᱯᱟᱛᱲᱟ ᱯᱤᱴᱷᱟᱹ ᱡᱮᱢᱚᱱ ᱱᱚᱜᱼᱚᱭ ᱰᱷᱤᱝᱠᱤ ᱦᱩᱲᱩᱝ ᱯᱤᱴᱷᱟᱹ ᱨᱮᱱᱟᱜ ᱥᱟᱫ ᱟᱞᱟᱫᱟ ᱟᱨ ᱱᱚᱜᱼᱱᱟ ᱡᱟᱦᱟᱸ ᱱᱮᱛᱟᱨ ᱠᱚᱞ ᱦᱩᱲᱩᱝ ᱚᱱᱟ ᱨᱮᱱᱟᱜ ᱟᱞᱟᱫᱟ, ᱱᱮᱛᱟᱨ ᱫᱚ ᱚᱱᱟ ᱫᱚ ᱮᱠᱫᱚᱢ ᱞᱮᱢᱮᱧ ᱜᱮᱠᱚ ᱦᱩᱲᱩᱝ ᱫᱟ ᱥᱮ ᱫᱤᱭᱮ ᱪᱷᱟ ᱫᱚ ᱵᱷᱟᱞᱤ
ᱦᱩᱸᱻ
ᱯᱟᱛᱲᱟ ᱯᱤᱴᱷᱟᱹ ᱠᱚ ᱠᱚ ᱤᱥᱤᱱ ᱵᱟᱲᱟ ᱦᱳᱭ ᱠᱟᱱᱟ ᱥᱮ, ᱞᱟᱦᱟ ᱛᱮᱱᱟᱜ ᱦᱚᱞᱚᱝ ᱨᱮ ᱡᱟᱦᱟᱸ ᱢᱮᱫᱴᱟᱝ ᱤᱥᱤ ᱤᱱ ᱨᱮ ᱚᱱᱟ, ᱫᱟᱱᱟ ᱫᱟᱱᱟ ᱛᱟᱦᱮᱱ ᱛᱟᱦᱮᱸᱱᱟ ᱫᱤᱭᱮ ᱛᱟᱦᱞᱮ ᱵᱷᱟᱞᱤ ᱵᱩᱡᱩᱜ ᱠᱟᱱ ᱛᱟᱦᱮᱱᱟ᱾
ᱦᱮᱸ
ᱯᱟᱛᱲᱟ ᱯᱤᱴᱷᱟᱹ ᱠᱚᱢ ᱡᱚᱢ ᱛᱟᱦᱮᱱ ᱜᱮᱭᱟ ᱥᱮ?
ᱦᱮᱸ, ᱚᱱᱟ ᱫᱚ ᱥᱟᱠᱨᱟᱛ ᱨᱩᱰᱟᱹ ᱠᱚᱨᱮ ᱦᱳᱭ ᱥᱮ ᱡᱚᱢ ᱵᱟᱲᱟ ᱦᱳᱭᱳᱜᱼᱟ ᱾ ᱟᱨ ᱛᱟᱦᱚᱞᱮ ᱟᱢ ᱫᱚᱢ ᱡᱚᱢ ᱵᱟᱲᱟ ᱠᱟᱫᱟ ᱥᱮ ᱵᱟᱝ ᱛᱟᱦᱞᱮ ᱚᱱᱟ ᱯᱟᱛᱲᱟ ᱯᱤᱴᱷᱟᱹ ᱠᱚᱫᱚ?
ᱦᱮᱸ, ᱯᱚᱨᱚᱵᱽ ᱯᱟᱹᱞᱤ ᱨᱮ ᱤᱧ ᱵᱟᱨᱭᱟ ᱯᱟᱛᱲᱟᱧ ᱢᱟᱹᱨᱟ ᱾ ᱵᱟᱨ ᱯᱟᱛᱲᱟ ᱥᱩᱠᱨᱤ ᱡᱤᱞ ᱯᱤᱴᱷᱟᱹ,
ᱟᱯᱮᱥᱮᱱ ᱫᱚ ᱟᱯ ᱯᱚᱨᱚᱵᱽ ᱯᱟᱹᱞᱤ ᱠᱚᱫᱚ ᱪᱮᱫ ᱱᱚᱠᱟ ᱡᱟᱦᱟᱸ ᱵᱟᱦᱟ ᱥᱚᱨᱦᱟᱭ ᱮᱸ ᱠᱟᱨᱟᱢ ᱱᱚᱣᱟ ᱠᱚ ᱥᱟᱱᱟᱢᱟᱜ ᱜᱮ ᱦᱩᱭᱩᱜ ᱛᱟᱦᱮᱱᱟ ᱥᱮ ᱥᱮ ᱟᱨᱦᱚᱸ ᱡᱩᱫᱟᱹᱣᱟᱜ ᱯᱚᱨᱚᱵ ᱦᱩᱭᱩᱜᱼᱟ?
ᱵᱟᱦᱟ ᱥᱚᱨᱦᱟᱭ ᱵᱟᱦᱟ, ᱢᱟᱜ-ᱢᱚᱬᱮ ᱥᱚᱨᱦᱟᱭ ᱚᱱᱟ ᱠᱚᱫᱚ ᱦᱩᱭᱩᱜᱼᱟ ᱟᱨ ᱢᱮᱱᱠᱷᱟᱱ ᱡᱟᱦᱟᱸ ᱠᱟᱨᱟᱢ ᱠᱟᱨᱟᱢ ᱵᱤᱱᱛᱤ ᱫᱚ ᱟᱞᱮ ᱮᱜ ᱫᱚ ᱵᱟᱝ ᱦᱩᱭᱩᱜᱼᱟ ᱚᱱᱟ ᱫᱚ ᱟᱯᱮᱥᱮᱫ ᱜᱮ ᱦᱩᱭᱩᱜᱼᱟ ᱦᱮᱸᱥᱮ ᱠᱟᱨᱟᱢ ᱫᱚ
ᱦᱮᱸ ᱟᱞᱮ ᱫᱚ ᱯᱨᱚᱛᱤ ᱵᱚᱪᱷᱚᱨ ᱜᱮ ᱟᱞᱮ ᱟᱛᱩ ᱫᱚᱞᱮ ᱠᱟᱨᱟᱢ ᱛᱟᱦᱮᱸᱱᱟ ᱾ ᱡᱤᱛᱭᱟᱹ ᱨᱮ᱾
ᱦᱮᱸ ᱦᱮᱸ᱾
ᱠᱟᱨᱟᱢ ᱦᱚᱸ ᱢᱤᱫᱴᱟᱝ ᱟᱹᱰᱤ ᱨᱟᱹᱥᱠᱟᱹ ᱵᱩᱡᱩᱜ ᱛᱮᱱᱟ ᱠᱟᱨᱟᱢ ᱯᱚᱨᱚᱵ
ᱩᱸ ᱟᱨ ᱠᱟᱨᱟᱢ ᱫᱚ ᱛᱟᱦᱚᱞᱮ ᱥᱤᱧ ᱧᱤᱫᱟᱹ ᱦᱩᱭᱩᱜᱼᱟ ᱥᱮ ᱧᱤᱫᱟᱹ ᱜᱮ ᱠᱷᱟᱹᱞᱤ?
ᱵᱟᱝ ᱧᱤᱫᱟᱹ ᱫᱚ ᱟᱵᱚ ᱡᱟᱦᱟᱸ ᱱᱤᱛᱚᱜ ᱥᱮᱨᱣᱟ ᱚᱠᱟ ᱠᱷᱚᱱ ᱵᱚᱱ ᱧᱟᱢ ᱟᱠᱟᱫᱟ ᱱᱚᱣᱟ ᱠᱚ ᱠᱚ ᱠᱟᱹᱦᱱᱤ ᱠᱚ ᱞᱟᱹᱭᱟ ᱟᱨ ᱡᱟᱦᱟᱸᱭ ᱜᱩᱨᱩ ᱜᱚᱢᱠᱮ ᱠᱚ ᱧᱤᱫᱟᱹ ᱫᱚ ᱚᱱᱟ ᱦᱳᱭᱳᱜᱼᱟ ᱾ ᱟᱨ ᱥᱮᱛᱟᱜ ᱵᱮᱲᱟ ᱫᱚ ᱟᱫᱚ ᱡᱟᱦᱟᱸ ᱟᱹᱛᱩ ᱠᱟᱨᱟᱢ ᱟᱛᱩ ᱠᱚ ᱞᱟᱹᱭᱟ ᱚᱱᱟ ᱟᱹᱛᱩ ᱛᱟᱭᱚᱢ ᱠᱷᱚᱱᱜᱮ ᱟᱫᱚ ᱚᱱᱟ ᱱᱟᱜ ᱮᱱᱮᱡ ᱥᱮᱨᱮᱧ ᱢᱮᱱᱟᱜ ᱠᱟᱫᱟ ᱠᱟᱨᱟᱢ ᱟᱹᱛᱩ ᱨᱮᱱᱟᱜ, ᱚᱱᱟ ᱦᱩᱭᱩᱜ ᱛᱟᱦᱮᱱᱟ ᱥᱟᱨᱟᱫᱤᱱ ᱵᱷᱳᱚᱨ ᱟᱫᱚ ᱚᱱᱟ ᱮᱱᱮᱡ ᱦᱩᱭᱩᱜᱼᱟ ᱾
ᱦᱩᱸ ᱦᱩᱸ ᱦᱩᱸ ᱦᱩᱭᱩᱜᱼᱟ ᱾ ᱦᱮᱸ ᱛᱟᱦᱚᱞᱮ ᱟᱢᱫᱚᱢ ᱧᱮᱞ ᱠᱟᱜ ᱜᱮᱭᱟ ᱦᱮᱥᱮ ᱠᱟᱨᱟᱢ ᱵᱤᱱᱛᱤ ᱠᱚᱫᱚ?
ᱦᱮᱸ ᱠᱟᱨᱟᱢ ᱵᱤᱱᱛᱤ ᱫᱚ ᱧᱮᱞ ᱦᱩᱭ ᱠᱟᱱᱟ ᱯᱚᱛᱤ ᱵᱚᱪᱷᱚᱨ ᱠᱚᱨᱟᱣ ᱦᱩᱭᱩᱜ ᱛᱟᱦᱮᱸᱱᱟ ᱡᱟ. ᱛᱭᱟᱹ ᱚᱥᱴᱚᱢᱤ ᱨᱮ
ᱟᱨ ᱛᱟᱦᱚᱞᱮ ᱟᱯᱮᱥᱮᱫ ᱫᱚ ᱥᱚᱨᱦᱟᱭ ᱫᱚ ᱪᱮᱫ ᱞᱮᱠᱟ ᱦᱩᱭᱩᱜᱼᱟ?
ᱥᱚᱨᱦᱟᱭ ᱫᱚ ᱚᱱᱠᱟ ᱥᱚᱦᱨᱟᱭ ᱵᱚᱸᱜᱟ ᱦᱩᱭᱩᱜᱼᱟ ᱟᱨ ᱥᱚᱨᱦᱟᱭ ᱵᱚᱸᱜᱟ, ᱱᱚᱛᱮ ᱟᱞᱮ ᱫᱚ ᱚᱱᱟ ᱥᱚᱨᱦᱟᱭ ᱮᱱᱮᱡ ᱫᱚ ᱡᱮᱢᱚᱱ ᱩᱸᱜ ᱫᱟᱠᱟᱭ ᱦᱤᱞᱳᱜ ᱧᱤᱫᱟᱹ ᱠᱷᱚᱱᱜᱮ ᱢᱤᱫᱵᱟᱨ ᱦᱟᱹᱰᱤ ᱠᱚᱠᱚ ᱢᱟᱹᱨ ᱞᱚᱞᱚᱭᱮᱱ ᱜᱮ ᱫᱤᱭᱮ ᱛᱟᱦᱞᱮ ᱠᱚ ᱴᱟᱢᱟᱠ ᱠᱚ ᱜᱚᱜ ᱠᱮ ᱠᱷᱟᱡ ᱠᱚ ᱫᱷᱩᱨᱟᱹᱣᱮᱱ ᱜᱮ ᱟᱫᱚ ᱯᱚᱨᱮᱨ ᱫᱤᱱ ᱠᱷᱚᱱ ᱫᱚ ᱚᱱᱮ ᱡᱟᱦᱟᱸ ᱥᱮᱛᱟᱜ ᱵᱮᱲᱟ ᱠᱷᱚᱱ ᱟᱹᱭᱩᱵ ᱥᱤᱧ ᱟᱨᱚ ᱯᱚᱨᱮᱨ ᱫᱤᱱ ᱡᱟᱦᱟᱸ ᱡᱟᱞᱮ ᱵᱚᱱ ᱢᱮᱛᱟᱜ ᱠᱟᱱ ᱡᱟᱞᱮ ᱦᱮᱞᱳ ᱡᱟᱞᱮ ᱫᱚᱥᱟᱨ ᱦᱮᱞᱳ ᱛᱮᱥᱟᱨ ᱦᱮᱞᱳ ᱫᱷᱟᱹᱵᱤ ᱮᱱᱮᱡ ᱛᱟᱞᱮᱭᱟ ᱢᱟᱱᱮ ᱡᱟᱦᱟᱸ ᱡᱷᱟᱹᱞ ᱡᱷᱟᱹᱞ ᱠᱩᱞᱤ ᱛᱟᱞᱮ ᱛᱚ ᱱᱚᱣᱟ ᱢᱩᱪᱟᱹᱫ ᱠᱷᱚᱱ ᱦᱟᱱᱟ ᱢᱩᱪᱟᱹᱫ ᱫᱷᱟᱹᱵᱤᱡ
ᱟᱯᱮᱥᱮᱫ ᱜᱮ ᱛᱟᱦᱚᱞᱮ ᱟᱹᱰᱤ ᱢᱚᱸᱡᱽ ᱢᱮᱱᱠᱷᱟᱱ ᱟᱞᱮᱥᱮᱫ ᱫᱚ ᱚᱱᱠᱟ ᱫᱚ ᱵᱟᱝ ᱟᱞᱮᱥᱮᱫ ᱫᱚ ᱢᱤᱫ ᱢᱟᱱᱮ ᱡᱮᱦᱤᱞᱳᱜ ᱢᱤᱫ ᱫᱤᱱᱜᱮ ᱟᱞᱮ ᱥᱮᱫ ᱫᱚ ᱦᱩᱭᱩᱜᱼᱟ ᱚᱱᱟ ᱥᱚᱨᱦᱟᱭ ᱫᱚ ᱟᱯᱮ ᱥᱮᱫ ᱫᱚ ᱢᱚᱬᱮ ᱢᱟᱦᱟ ᱟᱞᱮ ᱥᱮᱫ ᱫᱚ ᱢᱤᱫ ᱢᱟᱦᱟ ᱨᱮᱟ ᱪᱟᱵᱭᱮᱱ ᱜᱮ
ᱦᱮᱸ ᱟᱯᱮ ᱫᱚ ᱢᱟᱱᱮ ᱮᱢᱱᱤ ᱞᱮᱠᱷᱟ ᱨᱮᱫᱚ ᱢᱚᱬᱮ ᱢᱟᱦᱟ ᱜᱮ ᱚᱱᱛᱮ ᱦᱚᱸ ᱟᱫᱚ ᱚᱲᱟᱜ ᱢᱚᱫᱽᱫᱷᱮ ᱨᱮ ᱚᱱᱟ ᱫᱚ ᱛᱟᱦᱮᱸ ᱫᱟᱠᱟ ᱡᱟᱦᱟᱸ ᱚᱱᱟ ᱠᱚᱫᱚ ᱞᱮᱠᱷᱟ ᱨᱮᱜᱮ ᱠᱤᱱᱛᱩ ᱱᱚᱛᱮ ᱫᱚ ᱡᱚᱛᱚ ᱩᱢ ᱦᱤᱞᱳᱜ ᱠᱷᱚᱱ ᱜᱮ ᱪᱟᱹᱞᱩᱭᱱᱟ ᱩᱢ ᱦᱤᱞᱳᱜ ᱫᱚ ᱡᱮᱢᱚᱱ ᱦᱟᱸᱰᱮ ᱱᱟᱭᱠᱮ ᱵᱟᱵᱟ ᱤᱭᱟᱹ ᱦᱩᱭᱱᱟ ᱵᱚᱸᱜᱟ ᱵᱩᱨᱩ ᱜᱚᱴ ᱴᱟᱺᱰᱤ ᱨᱮ ᱛᱟᱯᱚᱨᱮ ᱫᱟᱠᱟᱭ ᱦᱤᱞᱳᱜ ᱚᱲᱟᱜ ᱨᱮ ᱵᱚᱸᱜᱟ ᱵᱩᱨᱩ
ᱦᱮᱸ ᱦᱮᱸ
ᱟᱨ ᱫᱟᱠᱟ ᱦᱤᱞᱳᱜ ᱟᱹᱭᱩᱵ ᱠᱷᱚᱱᱜᱮ ᱟᱫᱚ ᱚᱱᱮ ᱡᱮ ᱢᱟᱹᱭ ᱡᱟᱢᱟᱭ ᱛᱟᱠᱚ ᱾ ᱠᱚ ᱦᱤᱡᱩᱜᱼᱟ ᱩᱱᱠᱩ ᱠᱚ ᱩᱢᱟᱹᱨ ᱵᱟᱲᱟ ᱠᱟᱛᱮᱫ ᱟᱫᱚ ᱡᱟᱦᱟᱸᱭ ᱞᱟᱸᱫᱟ ᱜᱟᱱᱚᱜᱼᱟ ᱩᱱᱠᱩ ᱫᱚ ᱟᱫᱚ ᱠᱚ ᱫᱷᱩᱨᱟᱹᱣ ᱮᱱᱟ ᱾
ᱦᱩᱸ ᱦᱩᱸ
ᱟᱨ
ᱦᱳᱭᱛᱳ ᱚᱱᱠᱟᱜᱮ
ᱥᱮᱭ ᱨᱟᱹᱥᱠᱟᱹ ᱵᱩᱡᱩᱜ ᱛᱟᱦᱮᱱᱟ ᱾
ᱦᱩᱸ ᱨᱟᱹᱥᱠᱟᱹ ᱟᱯᱮ ᱥᱮᱫ ᱜᱮ ᱡᱟᱹᱥᱛᱤ ᱨᱟᱹᱥᱠᱟᱹ ᱟᱞᱮ ᱥᱮᱫ ᱢᱟ ᱩᱱᱟᱹᱜ ᱫᱚ ᱨᱟᱹᱥᱠᱟᱹ ᱵᱟᱝ ᱟᱯᱮᱥᱮᱫ ᱜᱮ ᱛᱟᱦᱚᱞᱮ ᱥᱚᱨᱦᱟᱭ ᱦᱤᱡᱩᱜ ᱠᱟᱱ ᱥᱮᱨᱢᱟ ᱨᱮᱫᱚ ᱫᱚ ᱟᱯᱮ ᱥᱮᱫ ᱜᱮ ᱪᱟᱞᱟᱜᱣ ᱦᱩᱭᱩᱜᱼᱟ ᱥᱮ ᱪᱮᱫ ᱮᱢ ᱞᱟᱹᱭ ᱮᱫᱟ?
ᱱᱮᱣᱛᱟ ᱛᱟᱦᱮᱱ ᱠᱟᱱᱟ ᱚᱱᱟ ᱞᱟᱦᱟᱨᱮ ᱱᱤᱛᱚᱜ ᱠᱟᱨᱟᱢ ᱥᱚᱨᱦᱟᱭ ᱛᱚ ᱦᱟᱸᱜ ᱥᱚᱨᱚᱦᱟᱭ ᱵᱚᱸᱜᱟ ᱚᱱᱟ ᱞᱟᱦᱟᱨᱮ ᱱᱚᱜ ᱚᱭ ᱛᱚ ᱵᱷᱟᱫᱚᱨ ᱫᱟᱸᱥᱟᱭ ᱥᱮᱱ ᱜᱮᱛᱚ ᱠᱚᱛᱤ ᱚᱥᱴᱚᱢᱤ ᱦᱩᱭᱩᱜᱼᱟ